ᱦᱮᱸ ᱡᱚᱦᱟᱨ ᱜᱤᱼᱼ
ᱡᱚᱦᱟᱨ ᱜᱮ ᱤᱧᱟᱹᱜ ᱟᱲᱟᱝ ᱵᱮᱥ ᱛᱮ ᱠᱞᱤᱭᱟᱨ ᱟᱸᱡᱚᱢᱚᱜ ᱠᱟᱱᱟ᱾
ᱦᱮᱸ ᱦᱮᱸ
ᱚ ᱦᱚᱸ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ ᱱᱚᱜᱼᱚᱭ ᱱᱤᱛᱚᱜ ᱫᱚ ᱡᱤᱨᱟᱹᱣ ᱦᱩᱭ ᱠᱟᱱᱟ ᱠᱟᱹᱴᱤᱡ
ᱟᱪᱪᱷᱟ᱾
ᱦᱮᱸ
ᱟᱨ ᱡᱚᱢ ᱵᱟᱲᱟ ᱠᱚᱫᱚ ᱦᱩᱭ ᱠᱟᱱᱟ?
ᱦᱮᱸ ᱡᱚᱢ ᱵᱟᱲᱟ ᱠᱚᱫᱚ ᱦᱩᱭ ᱠᱟᱱᱟ ᱮᱱᱟᱱ ᱨᱤᱜᱤ ᱟᱯᱮ ᱠᱚᱜᱮ?
ᱟᱞᱮ ᱦᱚᱸ ᱡᱚᱢ ᱵᱟᱲᱟ ᱠᱚᱫᱚ ᱦᱩᱭ ᱠᱟᱱᱟ ᱪᱮᱫᱯᱮ ᱩᱛᱩᱞᱮᱫᱼᱟ?
ᱛᱤᱦᱤᱧ ᱫᱚ ᱩᱛᱩ ᱦᱩᱭ ᱞᱮᱱᱟ ᱪᱮᱫ ᱠᱚ ᱛᱤᱦᱤᱧ ᱫᱚ ᱫᱟᱜ ᱡᱟᱹᱲᱤᱭᱮᱫ ᱛᱟᱦᱮᱱᱟᱭ ᱟᱫᱚ ᱚᱱᱟ ᱠᱷᱟᱹᱛᱤᱨ ᱛᱮᱼᱼ ᱛᱤᱦᱤᱧ ᱫᱚ ᱟᱲᱤᱡ ᱫᱟᱠᱟ ᱦᱩᱭ ᱟᱠᱟᱱᱟ ᱟᱲᱤᱡ ᱫᱟᱠᱟ ᱥᱟᱶᱛᱮ ᱫᱟᱹᱞ ᱫᱟᱹᱞ ᱩᱛᱩᱼᱼ ᱟᱨ ᱦᱚᱛᱚᱫ ᱟᱞᱩ ᱚᱱᱟᱛᱮ ᱢᱤᱫᱴᱮᱡ ᱥᱚᱵᱡᱤ ᱵᱮᱱᱟᱣ ᱦᱩᱭ ᱟᱠᱟᱱᱟ᱾ ᱟᱲᱟᱜ ᱛᱤᱠᱤ ᱦᱮᱸ
ᱟᱪᱪᱷᱟ ᱟᱲᱟᱜ ᱛᱤᱠᱤ ᱟᱨ ᱫᱟᱜ ᱡᱟᱹᱲᱤᱼᱼ ᱠᱟᱛᱷᱟᱢ ᱞᱟᱹᱭ ᱞᱮᱠᱷᱟᱱᱤᱧ ᱩᱭᱦᱟᱹᱨᱟ ᱡᱟᱦᱟᱸ ᱛᱤᱥ ᱜᱮ ᱫᱟᱜ ᱡᱟᱹᱲᱤᱭᱟᱭ ᱥᱮ ᱟᱫᱚ ᱩᱱ ᱡᱚᱠᱷᱚᱱᱼᱼ ᱚᱠᱚᱭ ᱫᱚ ᱥᱚᱲᱮ ᱡᱚᱢ ᱥᱟᱱᱟᱼᱼ
ᱦᱮᱸ ᱦᱮᱸ ᱫᱚᱢᱮ ᱜᱮ ᱡᱚᱢ ᱥᱟᱱᱟ ᱚᱱᱟ ᱫᱚ ᱦᱮᱸᱼᱼ
ᱦᱮᱸᱻ
ᱛᱷᱤᱝ ᱚᱱᱟᱜᱮ ᱢᱚᱱᱮ ᱢᱚᱱᱮ ᱛᱮ ᱩᱭᱦᱟᱹᱨ ᱦᱩᱭᱩᱜ ᱠᱟᱱᱟ ᱡᱮ ᱟᱭᱩᱵ ᱥᱮᱮᱫ ᱦᱟᱜᱼᱼ ᱥᱳᱲᱮ ᱞᱮᱠᱷᱟᱱ ᱜᱟᱱᱚᱜ ᱜᱮᱭᱟ᱾
ᱦᱳᱭ ᱦᱮᱸ ᱥᱚᱲᱮ ᱟᱨ ᱵᱤᱞᱟᱹᱛᱤ ᱪᱟᱴᱱᱤ ᱠᱤᱢᱵᱟ ᱵᱤᱞᱟᱹ ᱵᱤᱞᱟᱹᱛᱤ ᱥᱟᱶᱛᱮ ᱦᱟᱹᱠᱩ ᱩᱛᱩ ᱚᱱᱟ ᱟᱹᱰᱤ ᱢᱚᱸᱡᱽ ᱥᱤᱵᱤᱞᱼᱟ
ᱫᱚᱢᱮ ᱥᱤᱵᱤᱞ ᱜᱮ ᱟᱹᱭᱠᱟᱹᱜᱼᱟ᱾
ᱦᱮᱸ
ᱦᱮᱸ ᱟᱨ
ᱟᱫᱚ ᱟᱞᱮ ᱟᱞᱮ ᱦᱚᱸᱞᱮ ᱡᱚᱢ ᱠᱟᱜᱼᱟ
ᱦᱮᱸ
ᱟᱞᱮ ᱛᱮᱦᱮᱧ ᱫᱚ ᱵᱮᱥᱤ ᱫᱚ ᱵᱟᱞᱮ ᱩᱛᱩ ᱠᱟᱜ-ᱟ ᱫᱟᱹᱞ ᱞᱮ ᱩᱛᱩ ᱠᱟᱜ-ᱟ ᱟᱞᱩ ᱵᱷᱟᱡᱟ ᱟᱨ ᱯᱚᱴᱚᱞ, ᱥᱚᱣᱟᱵᱤᱝ, ᱮᱠᱴᱩ ᱠᱟᱹᱴᱤᱡ ᱢᱩᱜ ᱫᱟᱞ, ᱵᱤᱞᱟᱹᱛᱤ, ᱟᱛᱮ ᱟᱞᱩᱣᱟᱜ, ᱛᱮᱜ ᱚᱱᱟ ᱢᱤᱫᱴᱟᱝ ᱥᱚᱵᱡᱤ ᱵᱮᱱᱟᱣ ᱦᱩᱭ ᱟᱠᱟᱱᱟ ᱵᱟᱥ ᱤᱱᱟᱹᱜᱮ᱾
ᱚᱻᱻ ᱟᱞᱮ ᱫᱚ ᱢᱟᱱᱮ ᱱᱚᱝᱠᱟ ᱡᱚᱠᱷᱚᱱ ᱥᱤᱛᱩᱝ ᱮᱫ ᱛᱟᱦᱮᱸᱫ ᱫᱚᱢᱮ ᱡᱟᱹᱥᱛᱤ ᱜᱮ ᱛᱚᱠᱷᱚᱱ ᱫᱚ ᱫᱟᱜ ᱢᱟᱹᱰᱤ ᱫᱟᱠᱟ ᱪᱤᱠᱟᱭᱮᱫ ᱛᱟᱦᱮᱱᱟᱞᱮ? ᱦᱮᱸ ᱢᱟᱱᱮ ᱟᱹᱰᱤ ᱡᱟᱹᱥᱛᱤ ᱜᱮ ᱥᱤᱛᱩᱝ ᱛᱟᱦᱮᱸ ᱠᱟᱱᱟ ᱛᱚ ᱠᱤᱪᱷᱩ ᱫᱤᱱ ᱫᱚ᱾
ᱟᱪᱪᱷᱟ
ᱦᱮᱸ
ᱦᱮᱸ ᱠᱤᱪᱷᱩ ᱫᱤᱱ ᱫᱚ ᱫᱚᱢᱮ ᱜᱮ ᱥᱤᱛᱩᱝ ᱠᱟᱱ ᱛᱟᱦᱮᱸᱜ ᱜᱮ᱾
ᱟᱫᱚ ᱚᱱᱟ ᱠᱷᱟᱹᱛᱤᱨ ᱫᱟᱜ ᱢᱟᱹᱰᱤ ᱫᱟᱠᱟ ᱦᱩᱭᱩᱜ ᱠᱟᱱ ᱛᱟᱦᱮᱱᱟ ᱪᱮᱫᱟᱜ ᱥᱮ ᱫᱟᱜ ᱢᱟᱹᱰᱤ ᱫᱟᱠᱟ ᱜᱮ ᱡᱚᱢᱚᱜᱚᱜ ᱠᱟᱱ ᱛᱟᱦᱮᱱᱟ ᱟᱲᱤᱡ ᱫᱟᱠᱟ ᱫᱚ ᱵᱟᱝᱜᱮ ᱡᱚᱢᱚ ᱜᱚᱜ ᱠᱟᱱ ᱛᱟᱦᱮᱱᱟ᱾
ᱦᱚᱸ ᱦᱚᱸ ᱫᱟᱜ ᱢᱟᱹᱰᱤ ᱫᱟᱠᱟ ᱦᱚᱸ ᱟ ᱟᱹᱛᱩ ᱫᱤᱥᱚᱢ ᱦᱚᱲ ᱛᱚ ᱟᱞᱮ ᱦᱚᱸ ᱮᱱᱠᱷᱟᱱ ᱛᱮᱦᱮᱧ ᱵᱟᱫ ᱠᱟᱛᱮᱜ ᱦᱚᱞᱟ ᱟᱹᱭᱩᱵᱼᱟᱜ ᱡᱩᱫᱤ ᱫᱟᱜ ᱢᱟᱹᱰᱤ ᱛᱟᱦᱮᱱᱟ ᱥᱮ ᱟᱹᱰᱤ ᱢᱚᱡᱽ
ᱟᱹᱰᱤ ᱢᱚᱸᱡᱽ ᱟᱹᱭᱠᱟᱹᱜᱼᱟ ᱦᱮᱸ ᱚᱱᱟ ᱫᱚ ᱡᱚᱡᱚ ᱡᱚᱡᱚ ᱫᱚᱢᱮ ᱦᱮᱸ ᱨᱮᱭᱟᱲ ᱫᱟᱠᱟᱜ ᱦᱮᱸ
ᱦᱮᱸ ᱠᱤᱱᱛᱩ ᱡᱟᱹᱯᱤᱜ ᱦᱚᱸ ᱫᱚᱢᱮ ᱥᱟᱱᱟ ᱦᱟᱸᱜ ᱟᱫᱚ ᱵᱟᱹᱫᱽ ᱠᱷᱮᱛ ᱨᱮ ᱠᱟᱹᱢᱤ ᱞᱟᱹᱜᱤᱜ ᱫᱚ ᱴᱷᱤᱠ ᱜᱮᱭᱟ ᱠᱟᱨᱚᱱ ᱟᱢ ᱛᱚ ᱞᱚᱞᱚ ᱫᱟᱠᱟ ᱵᱟᱹᱫᱽ ᱛᱟᱹ ᱢᱟᱱᱮ ᱵᱟᱹᱫᱽ ᱨᱮ ᱠᱟᱹᱢᱤ ᱵᱟᱢ ᱫᱟᱲᱮᱭᱟᱜᱼᱟ ᱚᱱᱟ ᱪᱤᱠᱟ ᱠᱟᱹᱴᱤᱡ ᱞᱚᱞᱚ ᱛᱮᱦᱮᱧᱟᱜ ᱟᱨ ᱫᱟᱜ ᱟᱨ ᱠᱟᱹᱴᱤᱡ ᱠᱟᱹᱴᱤᱡ ᱦᱚᱞᱟ ᱱᱟᱜ ᱢᱮᱥᱟ ᱞᱮᱠᱷᱟᱱ ᱥᱮ ᱢᱟᱱᱮ ᱡᱚᱡᱚ ᱪᱚᱢ ᱠᱚᱨᱮᱜ ᱦᱟᱞᱠᱟ ᱦᱟᱞᱠᱟ ᱵᱩᱡᱷᱟᱹᱜᱼᱟ ᱦᱮᱸ ᱟᱨ ᱢᱩᱱᱜᱟᱹ ᱟᱲᱟᱜ ᱛᱤᱠᱤ ᱟᱨ ᱚᱱᱟ ᱥᱟᱶᱛᱮ ᱠᱟᱹᱴᱤᱡ ᱨᱟᱹᱥᱩᱱ
ᱦᱮᱸ
ᱧᱮᱞ ᱞᱮᱠᱷᱟᱱ ᱟᱹᱰᱤ ᱪᱮᱦᱨᱟ ᱥᱤᱵᱤᱞᱟ
ᱦᱮᱸ
ᱚᱱᱛᱮ ᱫᱚ ᱮᱸ ᱦᱩᱲᱩ ᱠᱚᱫᱚ ᱯᱮ ᱮᱨ ᱵᱟᱲᱟ ᱠᱮᱜᱼᱟ᱾
ᱦᱮᱸ ᱮᱨ ᱠᱚᱭᱟ ᱢᱟᱱᱮ ᱡᱟᱦᱟᱸᱭ ᱠᱚᱣᱟᱜ ᱢᱮᱱᱟᱜ ᱦᱚᱲ ᱫᱚᱠᱚ ᱮᱨ ᱟᱠᱟᱜ ᱜᱮᱭᱟ ᱟᱫᱚ ᱟᱞᱮ ᱠᱚᱣᱟᱜ ᱫᱚ ᱵᱟᱹᱱᱩᱜᱼᱟ᱾ ᱠᱷᱮᱛᱽ ᱦᱟᱥᱟ ᱠᱚᱫᱚ ᱵᱟᱹᱱᱩᱜᱼᱟ ᱢᱟᱱᱮ ᱵᱟᱹᱱᱩᱜᱼᱟ ᱢᱮᱱᱛᱮᱫᱚ ᱢᱟᱱᱮ ᱛᱟᱦᱮᱸ ᱠᱟᱱ ᱜᱮᱭᱟ ᱛᱚ ᱟᱫᱚᱵᱮᱱ ᱢᱮᱱᱠᱷᱟᱱ ᱟᱞᱮ ᱱᱚᱛᱮ ᱫᱚ ᱠᱚᱭᱞᱟ ᱠᱷᱟᱫᱟᱱ ᱠᱚ ᱵᱮᱱᱟᱣ ᱦᱩᱭ ᱠᱟᱱᱟ ᱛᱚ ᱟᱫᱚ ᱦᱮᱸ ᱡᱟᱦᱟᱸ ᱚᱱᱟ ᱢᱟᱭᱤᱱᱥ ᱚ ᱚᱥᱤᱴᱤ ᱵᱚᱱ ᱢᱮᱛᱟᱜ ᱠᱟᱱᱟ ᱟᱫᱚ ᱚᱱᱟ ᱠᱚᱨᱮ ᱠᱷᱮᱛ ᱠᱚ ᱫᱚ ᱪᱟᱞᱟᱣ ᱠᱟᱱᱟ᱾
ᱟᱫᱚ ᱡᱷᱚᱛᱚ ᱪᱟᱞᱟᱣ ᱠᱟᱱᱟ᱾
ᱦᱮᱸ ᱯᱮᱨᱟᱭ ᱦᱚᱲ ᱞᱮᱠᱟ ᱜᱮ ᱪᱟᱞᱟᱣ ᱠᱟᱱᱟ ᱾ ᱟᱫᱚ ᱚᱱᱟ ᱵᱚᱫᱚᱞᱼᱼ ᱛᱮ ᱡᱟᱦᱟᱸᱭᱟᱜ ᱢᱟᱱᱮ ᱠᱟᱜᱚᱡᱽ ᱯᱚᱛᱨᱚ ᱴᱷᱤᱠ ᱢᱮᱱᱟᱜ ᱜᱮᱭᱟ ᱩᱝᱠᱩ ᱠᱚᱫᱚ ᱠᱟᱹᱣᱰᱤ ᱠᱚᱦᱚᱸ ᱠᱚ ᱧᱟᱢ ᱠᱟᱜ ᱜᱮᱭᱟ᱾ ᱡᱟᱦᱟᱸᱭ ᱠᱚᱫᱚ ᱚᱱᱟ ᱵᱚᱫᱚᱞ ᱛᱮ ᱠᱟᱹᱢᱤ ᱠᱚᱦᱚᱸ ᱠᱚ ᱡᱚᱭᱮᱱ ᱟᱠᱟᱜ ᱜᱮᱭᱟ᱾
ᱟᱪᱪᱷᱟ ᱮᱱᱠᱷᱟᱱ ᱠᱟᱹᱢᱤ ᱠᱚᱫᱚ ᱛᱤᱱᱟᱹᱜ ᱯᱤᱲᱦᱤ ᱦᱟᱹᱨᱤᱡ ᱮ ᱮᱢᱚᱜᱼᱟ ᱱᱚᱣᱟ᱾ ᱪᱟᱞᱟᱜ ᱠᱟᱱ ᱯᱤᱲᱦᱤ ᱚᱱᱟ ᱦᱤᱞᱳᱜ ᱚᱱᱟ᱾ ᱫᱷᱟᱹᱨᱤᱡ ᱥᱮ ᱢᱟᱱᱮ ᱯᱤᱲᱦᱤ ᱪᱮᱛᱟᱱ ᱯᱤᱲᱦᱤ ᱚᱱᱠᱟᱭ ᱮᱢᱚᱜᱼᱟᱭ
ᱵᱟᱠᱤ ᱤᱭᱟᱹ ᱠᱟᱹᱢᱤ ᱢᱮᱱᱠᱷᱟᱱ ᱵᱮᱱ ᱡᱟᱦᱟᱸᱭ ᱠᱚᱣᱟᱜ ᱥᱟᱜ ᱠᱟᱜ ᱠᱮᱱ ᱡᱟᱹ ᱟᱹᱰᱤ ᱡᱟᱹᱥᱛᱤ ᱜᱤ ᱡᱟᱭᱜᱟ ᱡᱚᱢᱤ ᱢᱮᱱᱟᱜ ᱛᱟᱠᱚᱼᱼ ᱠᱚᱭᱟ ᱟᱨ ᱥᱮ ᱠᱟᱜᱚᱡ ᱯᱚᱛᱨᱚ ᱠᱚᱦᱚᱸ ᱴᱷᱤᱠ ᱜᱮᱛᱟ ᱠᱚᱣᱟ ᱩᱝᱠᱩ ᱠᱚᱫᱚ ᱮᱥᱤᱭᱟᱞ ᱠᱟᱹᱢᱤ ᱠᱚ ᱡᱚᱭᱮᱱ ᱩᱛᱚᱨ ᱟᱠᱟᱫᱟ᱾
ᱟᱪᱪᱷᱟ
ᱦᱮᱸ ᱟᱨ ᱡᱟᱦᱟᱸᱭ ᱠᱚᱣᱟᱜᱫᱚ ᱢᱟᱱᱮ ᱢᱚᱴᱟᱢᱩᱴᱤ ᱴᱷᱤᱠᱴᱷᱟᱠ ᱢᱮᱱᱟᱜᱼᱟ ᱦᱳᱭᱛᱳ ᱩᱝᱠᱩ ᱠᱚᱫᱚ ᱱᱚᱠᱟ᱾ ᱚᱱᱟ ᱢᱟᱭᱤᱱᱥ ᱨᱤᱜᱤ ᱪᱟᱞᱟᱜ ᱠᱟᱱᱟ ᱛᱤᱱᱟᱹᱜ ᱫᱤᱱ ᱮᱨᱯᱚᱨ ᱱᱚᱶᱟ ᱢᱟᱭᱤᱱᱥ ᱪᱟᱞᱟᱜᱼᱟ ᱩᱱᱟᱹᱜ ᱫᱤᱱ ᱩᱝᱠᱩ ᱦᱚᱸ ᱩᱝᱠᱩᱣᱟᱜ ᱦᱚᱸ ᱠᱟᱹᱢᱤᱼᱼ
ᱟᱪᱪᱷᱟ ᱟᱪᱪᱷᱟ ᱟᱫᱚ ᱠᱚᱭᱞᱟ ᱫᱚ ᱵᱷᱟᱜᱤ ᱠᱳᱣᱟᱞᱤᱴᱤ ᱢᱟᱱᱮ ᱵᱮᱥᱼᱼ ᱥᱟᱜ ᱜᱮ ᱚᱰᱳᱠᱚᱜ ᱠᱟᱱᱟ ᱛᱚᱼᱼ
ᱠᱚᱭᱞᱟ ᱫᱚ ᱫᱚᱢᱮᱼᱼ ᱠᱚᱭᱞᱟ ᱫᱚ ᱫᱚᱢᱮ ᱜᱮ ᱩᱰᱩᱠᱚᱜ ᱠᱟᱱ ᱛᱟᱦᱮᱱᱟ ᱢᱮᱱ ᱠᱷᱟᱱ ᱵᱮᱱ ᱮ ᱚᱱᱟ ᱠᱚᱭᱞᱟ ᱠᱚᱜᱤ ᱵᱮᱵᱥᱟ ᱠᱟᱛᱮᱜ ᱱᱚᱸᱰᱮ ᱦᱮᱸ ᱟᱛᱳ ᱚᱲᱟᱜ ᱨᱮ ᱦᱚᱲᱟᱜ ᱠᱚᱫᱚ ᱥᱚᱝᱥᱟᱨ ᱠᱚ ᱪᱟᱞᱟᱜ ᱠᱟᱱ ᱛᱟᱦᱮᱸᱱᱟ ᱴᱷᱤᱠ ᱴᱷᱟᱠ ᱜᱮᱼᱼ ᱢᱮᱱ ᱠᱷᱟᱱ ᱵᱮᱱ ᱪᱮᱜ ᱵᱮᱱ ᱢᱮᱱᱟ ᱚᱱᱮ ᱠᱟᱛᱷᱟ ᱨᱮ ᱢᱮᱱᱟᱜᱼᱟ ᱵᱟᱝ ᱳᱛᱤ ᱞᱚᱵᱮ ᱛᱟᱛᱤ ᱰᱚᱵᱮ ᱢᱟᱱᱮ ᱵᱮᱥᱤ ᱵᱩᱝ ᱞᱳᱵᱷ ᱞᱟᱠᱷᱟ ᱟᱨᱠᱤ ᱡᱟᱦᱟᱸ ᱦᱩᱭᱩᱜ ᱛᱮᱼᱼ
ᱦᱮᱸ
ᱦᱮᱸ ᱦᱩᱭ ᱮᱱᱟ ᱢᱤᱫ ᱫᱷᱟᱣ ᱚᱱᱠᱟ ᱜᱤ ᱢᱟᱱᱮ ᱢᱤᱫ ᱴᱮᱱ ᱦᱚᱲ ᱜᱟᱰ ᱜᱮᱠᱚ ᱫᱟᱞ ᱜᱚᱡ ᱠᱚᱭᱞᱟᱟᱵᱮ ᱠᱚ ᱟᱫᱚ ᱡᱚᱠᱷᱚᱱ ᱠᱷᱚᱱ ᱢᱟᱱᱮ ᱚᱱᱠᱟ ᱚᱜᱼᱼ ᱩᱱᱤ ᱫᱚ ᱜᱟᱨᱰ ᱛᱟᱦᱮᱸ ᱠᱟᱱᱟ ᱚᱸᱰᱮ ᱚᱥᱤᱯᱤ ᱨᱮᱱ ᱜᱟᱨᱰ ᱩᱱᱤ ᱫᱚ ᱵᱚᱞᱮ ᱚᱸᱰᱮᱼᱼ ᱢᱟᱱᱮ ᱧᱮᱞ ᱠᱟᱛᱮ ᱛᱚ ᱡᱟᱦᱟᱸᱭ ᱛᱚ ᱡᱟᱦᱟᱱ ᱡᱤᱱᱤᱥ ᱵᱟᱭ ᱠᱩᱵᱽᱲᱩ ᱩᱪᱩᱣᱟᱢᱟ ᱩᱲᱩ ᱦᱚᱪᱚ ᱢᱟᱭ ᱪᱚ ᱩᱱᱤᱭᱟᱜ ᱚᱱᱟ ᱠᱟᱹᱢᱤ ᱠᱟᱱ ᱛᱟᱭᱟ᱾
ᱦᱮᱸᱻ
ᱦᱩᱸ ᱟᱫᱚ ᱤᱭᱟᱹ ᱢᱟᱱᱮ ᱚᱱᱠᱟ ᱜᱮ ᱟᱫᱚ ᱩᱱᱤᱠᱩ ᱡᱚᱵᱚ ᱩᱱᱤ ᱵᱚᱞᱮ ᱵ ᱵᱟᱨᱚᱱᱮᱫ ᱠᱩ ᱛᱟᱦᱮᱱᱟᱭ᱾ ᱡᱮ ᱵᱟᱝ ᱤᱭᱟᱹ ᱱᱤᱛᱚᱜ ᱫᱚ ᱦᱟᱸᱜ ᱥᱟᱦᱮᱵᱽ ᱠᱩᱠᱩ ᱦᱤᱡᱩᱜ ᱜᱮᱭᱟ ᱱᱤᱛᱚᱜ ᱫᱚ ᱟᱯᱮ ᱫᱚ ᱟᱞᱩ ᱯᱮ ᱵᱚᱞᱚᱜᱼᱟ ᱵᱚᱞᱚᱜ ᱜᱮᱭᱟ ᱯᱮ ᱦᱟᱸᱜ ᱠᱤᱪᱷᱩ ᱜᱷᱚᱱᱴᱟ ᱚᱭᱤᱮᱴ ᱯᱮ ᱛᱟᱨᱯᱚᱨ ᱦᱟᱸᱜᱼᱼ ᱯᱮ ᱪᱟᱞᱟᱜ ᱜᱮᱭᱟ ᱛᱮ ᱠᱚᱭᱞᱟ ᱛᱮ ᱠᱩᱢᱵᱽᱲᱩᱭ ᱜᱮᱭᱟ ᱟᱫᱚ ᱩᱱᱤᱭᱟᱜ ᱠᱟᱛᱷᱟ ᱵᱟᱠᱩ ᱵᱟᱛᱟᱣ ᱞᱮᱫᱼᱟ᱾ ᱢᱮᱛᱟᱭ ᱠᱟᱱᱟ ᱠᱩ ᱵᱟᱝ ᱤᱭᱟᱹ ᱟᱞᱮ ᱫᱚᱞᱮ ᱥᱮᱱᱚᱜ ᱜᱮᱭᱟ᱾ ᱠᱩᱢᱲᱩᱭ ᱜᱮᱭᱟᱞᱮ ᱠᱷᱟᱡ ᱡᱳᱨ ᱡᱚᱵᱚᱥᱛᱤ ᱠᱟᱛᱮ ᱩᱱᱤ ᱚᱱᱠᱟ ᱵᱟᱨᱚᱱᱮᱫ ᱠᱚ ᱛᱟᱦᱮᱱ ᱠᱷᱟᱡ᱾ ᱟ ᱵᱟᱨ ᱯᱮ ᱦᱚᱲᱛᱮᱠᱚ ᱥᱟᱵ ᱠᱮᱫᱤᱭᱟ᱾ ᱟᱨ ᱢᱟᱱᱮ ᱜᱟᱹᱭᱛᱤ ᱡᱟᱦᱟᱸ ᱛᱟᱦᱮᱱᱟ ᱠᱚᱭᱞᱟ ᱠᱩᱠᱩ ᱢᱟᱜᱼᱟ᱾ ᱚᱱᱟ ᱜᱟᱹᱭᱛᱤ ᱛᱮ ᱢᱟᱱᱮ ᱩᱱᱤ ᱩᱱᱤ ᱜᱮᱠᱩ ᱦᱩᱲᱩᱝ ᱜᱚᱡ ᱠᱟᱫᱮᱭᱟ᱾
ᱟᱫᱚ ᱵᱮᱤᱱ ᱢᱮᱱᱠᱷᱟᱡ ᱮᱭᱛᱚ ᱛᱟᱦᱚᱞᱮ ᱵᱮᱯᱟᱨ ᱫᱚᱢᱮ ᱫᱚᱢᱮ ᱜᱮ ᱦᱟᱭᱞᱟᱭᱤᱴ ᱮᱱᱟ ᱦᱟᱭᱞᱟᱭᱤᱴ ᱮᱱ ᱠᱷᱟᱡ ᱫᱚ ᱟᱮ ᱤᱭᱟᱹ ᱯᱩᱞᱤᱥ ᱯᱨᱚᱥᱟᱥᱚᱱ ᱥᱚᱵ ᱠᱤᱪᱷᱩ ᱜᱮ ᱦᱩᱭᱮᱱᱟ᱾ ᱟᱫᱚ ᱛᱚᱠᱷᱚᱱ ᱠᱷᱚᱱ ᱜᱮ ᱢᱟᱱᱮ ᱵᱚᱱᱫᱚ ᱩᱛᱟᱹᱨ ᱦᱩᱭᱱᱟ᱾ ᱟᱫᱚ ᱱᱤᱛ ᱯᱚᱨᱡᱚᱱᱛᱚ ᱦᱩᱭ ᱞᱟᱹᱜᱤ ᱫᱚᱜ ᱠᱟᱱᱟ ᱦᱟᱸᱜ ᱪᱟᱹᱨ ᱯᱟᱸᱪ ᱵᱚᱪᱷᱚᱨᱼᱼ ᱟᱫᱚ ᱢᱮᱱ ᱠᱷᱟᱱ ᱵᱮᱱ ᱱᱤᱛᱚᱜ ᱫᱚ ᱠᱚᱭᱞᱟ ᱫᱚ ᱡᱚᱴᱮᱫ ᱜᱮ ᱵᱟᱝ ᱠᱚ ᱡᱚᱴᱮᱫ ᱦᱚᱪᱚ ᱩᱪᱩᱣ ᱠᱚᱣᱟ ᱾ ᱢᱟᱱᱮ ᱟᱹᱜᱩ ᱦᱚᱸ ᱵᱟᱝ ᱠᱚ ᱟᱹᱜᱩ ᱫᱟᱲᱮᱭᱟᱜᱼᱟ ᱟᱛᱩ ᱴᱚᱞᱟ ᱨᱮᱱ ᱦᱚᱲ ᱾ ᱟᱨ ᱵᱟᱝ ᱠᱷᱟᱱ ᱫᱚ ᱩᱱ ᱡᱚᱠᱷᱟ ᱫᱚ ᱫᱚᱢᱮ ᱨᱟᱹᱥᱠᱟᱹ ᱾ ᱢᱮᱱᱟᱵᱮᱱ ᱛᱚ ᱟᱹᱛᱩ ᱴᱚᱞᱟᱨᱮᱱ ᱦᱚᱲ ᱜᱤ ᱵᱟᱵᱮᱱ ᱧᱟᱢ ᱠᱚᱣᱟ ᱠᱚᱭᱞᱟ ᱜᱮᱢᱮᱨᱼᱼ ᱮᱱᱟ ᱥᱮᱛᱟᱜ ᱵᱷᱩᱨ ᱠᱚ ᱥᱟᱨᱟᱴᱟᱭ ᱫᱤᱱ ᱚᱱᱛᱮ ᱨᱮᱜᱤᱼᱼ ᱟᱨ ᱚᱱᱟ ᱛᱮᱜᱤ ᱥᱚᱝᱥᱟᱨ ᱪᱟᱞᱟᱜ ᱠᱟᱱ ᱛᱟᱦᱮᱱᱟ ᱾ ᱟᱹᱰᱤ ᱱᱟᱯᱟᱭ ᱪᱟᱞᱟᱜ ᱠᱟᱱ ᱛᱟᱦᱮᱱᱟ ᱵᱩᱡᱽ ᱵᱮᱱ ᱮᱸ ᱚᱲᱟᱜ ᱫᱩᱣᱟᱹᱨ ᱦᱚᱸ ᱵᱟᱜᱟ ᱠᱟᱱ ᱛᱟᱦᱮᱱᱟ ᱾ ᱟᱨ ᱥᱚᱝᱥᱟᱨ ᱦᱚ ᱪᱟᱞᱟᱜ ᱠᱟᱱ ᱛᱟᱦᱮᱱᱟ, ᱦᱚᱨᱚᱜ ᱵᱟᱸᱫᱮ ᱥᱚᱵᱟᱜ ᱜᱮ ᱦᱩᱭᱩᱜ ᱠᱟᱱ ᱛᱟᱦᱮᱱᱟ ᱾ ᱠᱚᱳᱞᱟ ᱫᱚ ᱟᱱᱮ ᱯᱳᱲᱚ ᱠᱟᱛᱮ ᱠᱚ ᱟᱹᱠᱷᱚᱨᱤᱧ ᱮᱫ ᱛᱟᱦᱮᱱᱟ ᱾ ᱠᱚᱭᱞᱟ ᱨᱮᱫᱚ ᱟᱞᱮ ᱥᱮᱫ ᱫᱚ ᱱᱚᱛᱮ ᱫᱚ ᱴᱟᱣᱩᱱ ᱵᱟᱡᱟᱨᱼᱼ ᱟᱫᱚ ᱚᱱᱮ ᱫᱚᱠᱟᱱ ᱫᱟᱱᱤ ᱠᱚᱨᱮ ᱫᱚᱢᱮ ᱠᱚ ᱦᱟᱛᱟᱣ ᱜᱮᱭᱟ ᱟᱫᱚ ᱠᱚᱲᱟ ᱭᱮᱫ ᱛᱟᱦᱮᱱᱟ ᱾ ᱠᱩ ᱠᱚᱲᱟᱣ ᱠᱟᱛᱮ ᱢᱟᱱᱮ ᱠᱩᱲᱟ ᱵᱚᱥᱛᱟ ᱦᱤᱥᱟᱹᱵ ᱪᱮᱫ ᱞᱮᱠᱟ ᱫᱮᱲᱥᱚ ᱴᱟᱠᱟ ᱥᱮ ᱛᱤᱱᱟᱹᱜ ᱛᱟᱦᱮᱸ ᱠᱟᱱᱟ ᱩᱱᱟᱹᱠᱼᱼ ᱛᱚ ᱟᱫᱚ ᱚᱠᱚᱭᱟᱜ ᱛᱤᱱᱟᱹᱜ ᱵᱚᱥᱛᱟ ᱦᱩᱭᱩᱜᱼᱟ ᱩᱱᱟᱹᱜ ᱩᱱᱤᱭᱟᱜ ᱯᱩᱭᱥᱟ ᱾
ᱚᱻᱦᱚᱸ ᱚᱱᱟ ᱢᱟ ᱠᱳᱱᱚ ᱴᱮᱠᱥ ᱢᱮᱠᱥ ᱵᱟᱝ ᱞᱟᱜᱟᱜᱼᱟ ᱨᱚᱠᱟ ᱯᱩᱭᱥᱟ ᱛᱮ ᱾
ᱵᱟᱝ ᱵᱟᱝ ᱦᱮᱸ ᱠᱳᱱᱳ ᱤᱭᱟᱹ ᱚᱱᱠᱟ ᱴᱮᱠᱥ ᱠᱚᱫᱚ ᱵᱟᱝ ᱞᱟᱜᱟᱜ ᱠᱟᱱ ᱛᱟᱦᱮ ᱾ ᱟᱫᱚᱼᱼ ᱩᱸ ᱢᱟᱱᱮ ᱚᱱᱮ ᱚᱱᱠᱟ ᱢᱟᱱᱮ ᱚᱱᱟ ᱜᱷᱚᱴᱚᱱᱟ ᱜᱷᱚᱴᱟᱣ ᱯᱚᱨ ᱠᱷᱚᱡ ᱜᱤᱼᱼ ᱱᱚᱸᱰᱮ ᱫᱚᱵᱮᱱ ᱢᱮᱱᱠᱟᱡ ᱴᱚᱞᱟ ᱨᱮᱱᱟᱜ ᱤᱭᱟᱹ ᱨᱩᱡᱤ ᱨᱩᱴᱤ ᱫᱚ ᱵᱚᱱᱫᱚ ᱭᱮᱱᱟ ᱾ ᱩᱱᱤ ᱦᱚᱲ ᱦᱚᱸ ᱴᱚᱞᱟᱨᱮᱱ ᱜᱤᱭ ᱛᱟᱦᱮᱸ ᱠᱟᱱᱟ᱾ ᱟᱫᱚ ᱮᱨᱯᱚᱨ ᱪᱮᱫ ᱵᱮᱱ ᱪᱮᱠᱟᱭᱟ ᱢᱤᱫ ᱦᱚᱲ ᱚᱱᱮ ᱠᱟᱛᱷᱟ ᱨᱮᱜᱮ ᱢᱮᱱᱟᱜᱼᱟ ᱢᱤᱫᱴᱮᱡ ᱦᱟᱹᱲᱩᱣᱟᱜ ᱢᱚᱪᱟ ᱦᱮᱱᱫᱮ ᱥᱚᱠᱼᱼ ᱦᱟᱹᱲᱩᱣᱟᱜ ᱢᱚᱪᱟ ᱦᱮᱱᱫᱮ ᱟᱫᱚᱼᱼ ᱦᱮᱸ ᱚᱱᱟ ᱠᱷᱟᱛᱤᱨ ᱛᱮ ᱟᱫᱚ ᱥᱳᱵ ᱦᱚᱲᱟᱜ ᱜᱮ ᱵᱚᱱᱫᱚᱭᱮᱱᱟ ᱱᱤᱛ ᱯᱚᱨᱡᱚᱱᱛᱚ ᱦᱚᱸ ᱵᱚᱱᱫᱚ ᱟᱠᱟᱱᱟ ᱾ ᱱᱤᱛ ᱦᱚᱸ ᱵᱟᱝᱠᱩ ᱪᱟᱞᱟᱣ ᱚᱪᱚ ᱟᱠᱚᱣᱟ ᱟᱨ ᱵᱟᱠᱚ ᱪᱟᱞᱟᱜ ᱜᱮᱭᱟ ᱡᱳᱨ ᱡᱚᱵᱚᱥᱛᱤ ᱪᱮᱫᱟᱜ ᱥᱮ ᱡᱳᱨ ᱡᱚᱵᱚᱥᱛᱤ ᱱᱤᱛᱚᱜ ᱡᱩᱫᱤ ᱠᱩ ᱪᱟᱞᱟᱜᱼᱟᱼᱼ ᱛᱟᱦᱚᱞᱮ ᱠᱮᱥ ᱠᱩ ᱡᱚᱢᱟ ᱵᱟᱝ ᱾
ᱟᱪᱪᱷᱟ, ᱟᱪᱪᱷᱟ ᱱᱚᱣᱟ ᱠᱤᱼᱼ ᱤᱭᱟᱹ ᱢᱟᱱᱮ ᱟᱵᱚ ᱦᱚᱲ ᱜᱮᱠᱚ ᱱᱚᱼᱼ
ᱵᱟ ᱵᱟ ᱩᱱᱤ ᱩᱱᱤ ᱦᱚᱸ ᱮᱴᱟᱜ ᱜᱮ ᱛᱟᱦᱮᱸ ᱠᱟᱱᱟᱭ ᱵᱤᱦᱟᱹᱨᱤ ᱛᱟᱦᱮᱸ ᱠᱟᱱᱟᱭ ᱾ ᱟᱨ ᱡᱟᱦᱟᱸᱭ ᱫᱟᱫᱟᱞᱤᱡ ᱛᱟᱦᱮᱸ ᱠᱟᱱᱟᱭ ᱩᱱᱤ ᱦᱚᱸ ᱚᱱᱛᱮ ᱩᱱᱠᱩ ᱵᱤᱦᱟᱹᱨᱤ ᱜᱮᱠᱚ ᱛᱟᱦᱮᱸ ᱠᱟᱱᱟ᱾ ᱟᱨ ᱡᱟᱦᱟᱸᱭ ᱫᱟᱫᱟᱞᱤᱡ ᱛᱟᱦᱮᱸ ᱠᱟᱱᱟ ᱫᱟᱫᱟᱞᱤ ᱦᱚᱸ ᱟᱞᱮ ᱴᱚᱞᱟ ᱨᱮᱱ ᱜᱮ ᱛᱟᱦᱮᱸ ᱠᱟᱱᱟ ᱩᱱᱝᱠᱩ ᱦᱚᱸ ᱢᱤᱫ ᱵᱚᱪᱷᱚᱨ ᱫᱤᱱᱼᱼ ᱟᱛᱩ ᱠᱷᱚᱱ ᱠᱚ ᱵᱷᱮᱜᱟᱨ ᱠᱟᱜ ᱠᱚᱣᱟ ᱵᱟᱝᱠᱩ ᱛᱟᱦᱮᱸ ᱦᱚᱪᱚᱣᱟᱜ ᱠᱚᱣᱟ ᱾ ᱚᱱᱟ ᱠᱷᱟᱹᱛᱤᱨ ᱛᱮ, ᱦᱮᱸ ᱥᱟᱵ ᱠᱟᱜ ᱵᱮᱱ ᱢᱤᱫᱴᱮᱡ ᱟᱹᱛᱩ ᱦᱚᱸ ᱵᱚᱫᱱᱟᱢ ᱮᱱᱟ ᱾
ᱦᱮᱸ ᱚᱱᱟ ᱦᱚᱸ ᱠᱟᱱᱟ ᱠᱟᱱ ᱜᱮᱭᱟ, ᱟᱨᱮᱢ ᱪᱤᱠᱟᱹᱭᱟ ᱱᱚᱝᱠᱟ ᱜᱮ ᱡᱚᱛᱚᱼᱼ ᱡᱚᱛᱚ ᱦᱚᱲ ᱜᱮ ᱚᱠᱚᱭ ᱢᱮᱱᱟᱠᱟᱼᱼ ᱠᱟᱹᱴᱤᱡ ᱵᱮᱥ ᱦᱚᱲ ᱵᱚᱱ ᱛᱟᱦᱮᱱ ᱠᱷᱟᱱ ᱵᱟᱹᱲᱤᱡ ᱦᱚᱲ ᱵᱚᱱ ᱛᱟᱦᱮᱱᱟ ᱡᱟᱦᱟᱸ ᱞᱮᱠᱟ ᱵᱮᱥ ᱢᱚᱱᱮᱭᱟᱱᱼᱼ ᱵᱟᱹᱲᱤᱡ ᱢᱚᱱᱮᱭᱟ ᱛᱟᱦᱮᱱᱟ ᱛᱚ ᱚᱱᱠᱟ ᱜᱮ ᱾ ᱚ ᱚᱱᱠᱟ ᱜᱮ ᱱᱚᱣᱟ ᱦᱚᱸ ᱟᱫᱚ ᱡᱟᱭᱦᱳᱠ ᱱᱤᱛᱚᱝ ᱫᱚᱼᱼ ᱪᱮᱫ ᱪᱮᱫ ᱠᱚᱯᱮ ᱪᱤᱠᱟᱹ ᱵᱟᱲᱟᱭᱮᱫᱼᱟ?
ᱟᱫᱚ ᱱᱤᱛᱚᱜ ᱫᱚᱵᱮᱱ ᱦᱮᱸ ᱱᱤᱛᱚᱜ ᱫᱚᱵᱮᱱ ᱢᱮᱱ ᱠᱷᱟᱱᱡᱼᱼ ᱚᱱᱮ ᱤᱭᱟᱹ ᱢᱮᱱᱟᱜᱼᱟ ᱱᱚᱛᱮ ᱫᱚ ᱯᱷᱮᱠᱴᱨᱤ ᱠᱚ ᱯᱷᱮᱠᱴᱨᱤ ᱠᱚᱨᱮ ᱠᱟᱹᱢᱤ ᱦᱩᱭᱩᱜᱼᱟ ᱾ ᱛᱟᱨᱯᱚᱨ ᱢᱟᱱᱮ ᱱᱚᱜᱼᱚᱭ ᱵᱟᱡᱟᱨ ᱴᱟᱣᱩᱱ ᱠᱚᱨᱮ ᱠᱟᱹᱢᱤ ᱦᱩᱭᱩᱜᱼᱟ, ᱥᱟᱵ ᱠᱟᱜ ᱵᱮᱱ ᱡᱟᱦᱟᱸᱭ ᱚᱯᱷᱤᱥᱤᱭᱟᱞ ᱩᱱᱠᱩ ᱫᱚ ᱚᱯᱷᱤᱥᱤᱭᱟᱞ ᱜᱮᱠᱚᱼᱼ ᱠᱟᱹᱢᱤ ᱜᱮᱭᱟ ᱟᱞᱮ ᱱᱚᱛᱮ ᱫᱚ ᱴᱟᱣᱩᱱᱥᱤᱯᱼᱼ ᱫᱚᱢᱮ ᱦᱚᱥᱯᱤᱴᱟᱞ ᱠᱚᱦᱚᱸ ᱢᱮᱱᱟᱜ ᱜᱮᱭᱟ ᱡᱟᱦᱟᱸᱭ ᱠᱚᱫᱚ ᱦᱚᱥᱯᱤᱴᱟᱞ ᱠᱚᱨᱮ ᱠᱚᱦᱚᱸ ᱞᱮ ᱠᱟᱹᱢᱤ ᱜᱮᱭᱟ ᱾ ᱚᱱᱮ ᱚᱱᱠᱟ ᱢᱟᱱᱮ ᱱᱚᱴᱟᱪᱼᱼ ᱪᱟᱥ ᱵᱟᱥ ᱦᱮᱸ, ᱪᱟᱥ ᱵᱟᱥ ᱫᱚᱵᱮᱱ ᱢᱮᱱ ᱠᱷᱟᱱ ᱱᱚᱛᱮ ᱫᱚ ᱚᱱᱟ ᱫᱚ, ᱯᱚᱨᱤᱢᱟᱱ ᱫᱚ ᱠᱚᱢ ᱜᱮᱭᱟ᱾
ᱟᱪᱪᱷᱟ ᱢᱟᱱᱮ ᱱᱚᱶᱟ ᱠᱟᱹᱢᱤ ᱠᱟᱹᱢᱤ ᱠᱟᱹᱥᱱᱤ ᱠᱟᱛᱮᱜ ᱯᱮ, ᱟᱹᱥᱩᱞᱚᱜ ᱠᱟᱱᱟ?
ᱦᱮᱸ ᱟᱥᱩᱞᱚᱜ ᱜᱮ, ᱦᱮᱸ ᱱᱚᱶᱟ ᱠᱚ
ᱟᱪᱪᱷᱟ ᱟᱹᱰᱤ ᱱᱟᱯᱟᱭ, ᱠᱟᱹᱢᱤ ᱠᱟᱹᱥᱱᱤ ᱦᱚᱸ ᱫᱚᱨᱠᱟᱨᱚᱜᱼᱟ, ᱪᱟᱥ ᱵᱟᱝ ᱛᱟᱦᱮᱱ ᱠᱷᱟᱱ ᱫᱚ ᱢᱟᱱᱮ ᱠᱤᱨᱤᱧ ᱡᱚᱢ ᱦᱚᱛᱚ, ᱞᱟᱹᱜᱤᱫ ᱴᱟᱠᱟ ᱦᱚᱸ ᱛᱚ ᱫᱚᱨᱠᱟᱨᱚᱜᱼᱟ, ᱟᱫᱟ ᱚᱱᱟ ᱠᱷᱟᱹᱛᱤᱨ ᱦᱮᱸ ᱟᱫᱚ ᱚᱱᱟ ᱵᱟᱡᱟᱨ ᱠᱚᱫᱚ, ᱥᱹᱜᱤᱧ ᱜᱮᱭᱟ ᱥᱮ ᱥᱳᱨ ᱜᱮᱭᱟ?
ᱥᱩᱨ ᱜᱮᱛᱟᱨᱭᱟ ᱵᱟᱡᱟᱨ ᱫᱚ ᱵᱟᱝ ᱥᱟᱹᱜᱤᱱᱟ᱾ ᱳᱭ ᱯᱚᱱᱮᱨᱚ ᱢᱤᱱᱤᱴ ᱞᱟᱜᱟᱜ ᱜᱮᱭᱟ ᱪᱟᱞᱟᱜ ᱛᱮ᱾ ᱟᱫᱚ ᱡᱟᱦᱟᱸᱭ ᱛᱟᱲᱟᱢ ᱛᱮᱜᱮ, ᱦᱚᱲ ᱠᱚ ᱪᱟᱞᱟᱜ ᱜᱮᱭᱟ? ᱦᱮᱸ ᱵᱟᱡᱟᱨ ᱛᱟᱞᱟ ᱨᱮᱜᱮ ᱢᱮᱱᱟᱜ ᱞᱮᱭᱟ᱾ ᱦᱮᱸ ᱛᱟᱲᱟᱢ ᱛᱮᱦᱚᱸᱠᱚ ᱪᱟᱞᱟᱜ ᱜᱮᱭᱟ, ᱡᱟᱦᱟᱸᱭ ᱡᱟᱦᱟᱸᱭ ᱠᱚᱫᱚ ᱥᱟᱭᱠᱮᱞ ᱠᱮᱞ ᱵᱟᱭᱤᱠ ᱛᱮ, ᱟᱵᱟᱨ ᱱᱮᱛᱟᱨ ᱫᱚ ᱴᱳᱴᱳ ᱦᱚᱸ ᱦᱳᱭ ᱠᱟᱱᱟ ᱫᱚᱢᱮ, ᱴᱳᱴᱳ ᱠᱚᱛᱮ ᱦᱚᱸᱠᱚ ᱪᱟᱞᱟᱜ ᱜᱮᱭᱟ᱾ ᱴᱳᱴᱳ ᱠᱚᱛᱮ ᱦᱚᱸᱠᱚ ᱪᱟᱞᱟᱜ ᱜᱮᱭᱟ, ᱟᱫᱚ ᱚᱱᱟᱜᱮ ᱦᱮᱸ ᱚᱱᱟᱜᱮ ᱟᱞᱮ ᱥᱮᱫ ᱫᱚ, ᱟᱨ ᱟᱯᱮ ᱥᱮᱫ ᱫᱚ?
ᱟᱞᱮᱥᱮᱫ ᱫᱚ ᱛᱷᱚᱲᱟ ᱵᱤᱦᱟᱹᱛ, ᱢᱟᱱᱮ ᱮᱸ ᱠᱷᱩᱵ ᱢᱟᱱᱮ ᱫᱚᱢᱮ ᱫᱚ ᱵᱟᱭ ᱥᱩᱨᱟ, ᱟᱞᱮᱥᱮᱫ ᱫᱚ ᱵᱟᱡᱟᱨ ᱠᱚᱫᱚ, ᱠᱟᱹᱴᱤᱡ ᱪᱟᱞᱟ ᱦᱳᱭᱳᱜᱼᱟ᱾ ᱟᱨ ᱫᱚ ᱵᱤᱦᱟᱹᱛᱤᱦᱟᱹ ᱦᱟᱹᱴᱭᱟᱹ ᱞᱟᱜᱟᱜᱼᱟ, ᱚᱱᱟ ᱠᱚᱨᱮ ᱜᱮ ᱥᱚᱵᱡᱤ ᱠᱚᱞᱮ ᱠᱤᱨᱤᱧᱟ, ᱟᱨ ᱟᱞᱮ ᱚᱱᱠᱟ ᱫᱚ ᱪᱟ, ᱢᱟᱱᱮ ᱠᱟᱹᱢᱤ ᱵᱷᱚᱨᱥᱟ ᱜᱮ, ᱢᱮᱱᱠᱷᱟᱱ ᱢᱤᱫ ᱮᱸ ᱮᱸ ᱤᱭᱟᱹᱞᱮ ᱪᱟᱥ ᱜᱮᱭᱟ, ᱱᱚᱜᱼᱚᱭ ᱱᱤᱛᱚᱝ ᱮ ᱞᱮ ᱮᱨ ᱛᱚᱞᱟ ᱦᱚᱸᱞᱮ ᱜᱤᱰᱤ ᱠᱟᱜᱼᱟ᱾ ᱟᱫᱚ ᱢᱤᱫ ᱫᱷᱟᱣ ᱫᱚᱞᱮ ᱪᱟᱥᱟ᱾ ᱱᱤᱛᱚᱝ ᱦᱩᱲᱩ ᱜᱮᱞᱮ ᱪᱟᱥᱟ, ᱮᱴᱟᱜᱟᱜ ᱠᱚᱫᱚ ᱵᱟᱝ ᱜᱮ᱾ ᱟᱫᱚ ᱥᱮᱨᱢᱟ ᱡᱟᱹᱰᱤ ᱵᱷᱚᱨᱥᱟ ᱜᱮ, ᱡᱟᱦᱟᱸᱛᱤᱱᱟᱹᱜ ᱦᱳᱭᱩᱜ ᱠᱟᱱᱟ᱾ ᱩᱱᱟᱹᱜ ᱜᱮ, ᱟᱨ ᱯᱚᱨᱮ ᱛᱮᱫᱚ ᱪᱤᱠᱟᱭᱟᱢ ᱦᱳᱭᱩᱜ ᱠᱷᱟᱱ, ᱦᱳᱭᱩᱜ ᱴᱷᱤᱠᱜᱮ ᱦᱳᱭᱩᱜ ᱵᱮ ᱱᱤᱭᱟᱹ ᱥᱮᱨᱢᱟ ᱥᱟᱵ ᱠᱟᱜ ᱢᱮ ᱡᱩᱫᱤ ᱵᱮᱥ ᱧᱚᱜ ᱮ ᱫᱟᱜᱟ, ᱮᱱᱠᱷᱟᱱ ᱫᱚ ᱴᱷᱤᱠ ᱜᱮ ᱦᱳᱭᱳᱜᱼᱟ᱾ ᱟᱨ ᱵᱟᱝᱠᱷᱟᱱ ᱫᱚ ᱚᱱᱠᱟ ᱵᱮᱥ ᱱᱟᱜ ᱵᱟᱭ ᱦᱳᱭᱳᱜᱼᱟ, ᱢᱟᱱᱮ ᱥᱮᱨᱢᱟ ᱡ ᱟᱹᱰᱤ ᱵᱷᱚᱨᱥᱟ ᱜᱮ ᱟᱞᱮ ᱞᱮ ᱢᱮᱱᱟᱜ ᱞᱮᱭᱟ᱾